ᱟᱸᱡᱚᱜ ᱠᱟᱱᱟ?
ᱦᱳᱭ ᱟᱸᱡᱚᱢᱚᱜ ᱠᱟᱱᱟ ᱡᱚᱦᱟᱨ ᱜᱮ᱾
ᱦᱳᱭ ᱡᱚᱦᱟᱨ ᱡᱚᱦᱟᱨ ᱦᱮᱸᱡᱚᱢ ᱵᱟᱲᱟ ᱠᱤᱫᱩᱜ ᱵᱟᱲᱟ ᱠᱚ ᱦᱩᱭᱱᱟ ᱥᱮ
ᱦᱳᱭ ᱠᱤᱫᱳᱜ ᱵᱟᱲᱟ ᱦᱩᱭ ᱠᱟᱱᱟ᱾ ᱱᱤᱛᱳᱜ ᱫᱚ ᱡᱤᱨᱟᱹᱣ ᱵᱟᱲᱟ ᱦᱩᱭ ᱠᱟᱱᱟ᱾
ᱟᱪᱪᱷᱟ᱾ ᱤᱧ ᱦᱚᱸ ᱪᱤᱠᱟᱹ ᱦᱚᱸᱱᱤᱛᱳᱜ ᱜᱮ ᱡᱚᱢ ᱵᱟᱲᱟ ᱦᱩᱭᱱᱟ ᱡᱚᱢ ᱵᱟᱲᱟ ᱠᱟᱛᱮᱜ ᱜᱤᱛᱤᱡ ᱵᱟᱲᱟ ᱦᱩᱭ ᱠᱟᱱᱟ ᱟᱨ ᱪᱮᱫ᱾
ᱟᱪᱪᱷᱟ, ᱟᱪᱪᱷᱟ ᱦᱮᱸ᱾ ᱛᱟᱞᱦᱮ ᱟᱯᱮ ᱥᱮᱫ ᱫᱟᱜ ᱡᱟᱹᱲᱤ ᱪᱮᱫ ᱞᱮᱠᱟ ᱦᱳᱭᱳᱜ ᱠᱟᱱᱟ?
ᱫᱟᱜ ᱡᱟᱹᱲᱤ ᱱᱚᱛᱮ ᱢᱟ ᱦᱩᱭᱩᱜ ᱠᱟᱱᱟ᱾ ᱵᱷᱟᱞᱤ ᱜᱮ ᱱᱤᱛᱳᱜ ᱦᱚᱸ ᱡᱚᱨᱚᱜ ᱠᱟᱱ ᱜᱮᱭᱟ ᱡᱷᱤᱯᱤᱨ, ᱡᱷᱤᱯᱤᱨ ᱛᱟᱯᱚᱨᱮ ᱛᱤᱦᱤᱧ ᱫᱚ ᱦᱟᱸᱜ ᱥᱮᱛᱟᱜ ᱵᱮᱲᱟ ᱦᱚᱸᱭ ᱫᱟᱜ ᱠᱟᱜ ᱜᱮᱭᱟᱭ ᱵᱷᱟᱹᱞᱤ ᱜᱮ᱾ ᱟᱨ ᱦᱤᱛᱳᱜ ᱦᱚᱸ ᱫᱟᱜ ᱜᱮᱜ ᱜᱮᱭᱟᱭ᱾
ᱦᱩᱸ᱾
ᱵᱮᱥ ᱵᱷᱟᱹᱞᱤ ᱜᱮ ᱫᱟᱜ ᱡᱟᱹᱲᱤ ᱫᱚ ᱦᱩᱭ ᱠᱟᱱᱟ ᱛᱤᱦᱤᱧ ᱫᱚ᱾ ᱚᱱᱛᱮ ᱪᱮᱫ ᱞᱮᱠᱟ ᱦᱩᱭ ᱠᱟᱱᱟ?
ᱱᱚᱛᱮ ᱫᱚ ᱵᱟᱝ ᱜᱮ ᱮᱠᱟᱞ ᱜᱮ ᱵᱟᱝ ᱟᱨᱠᱤ ᱫᱟᱜ ᱫᱟᱭ ᱱᱟᱥᱮ, ᱱᱟᱥᱮ᱾ ᱚᱱᱟ ᱫᱚ ᱦᱟᱸᱜ ᱨᱮᱭᱟᱲ ᱴᱩᱠᱩ ᱜᱮ ᱨᱮᱭᱟᱲ ᱠᱟᱱᱟ ᱟᱨᱠᱤ ᱱᱚᱝᱠᱟ ᱫᱚ
ᱟᱪᱪᱷᱟ ᱟᱪᱪᱷᱟ ᱱᱟᱯᱟᱭ ᱠᱟᱛᱷᱟ᱾
ᱦᱳᱭ᱾
ᱦᱮᱸ ᱛᱟᱞᱦᱮ ᱪᱮᱫᱠᱟ ᱢᱟᱱᱮ ᱚᱱᱛᱮ ᱫᱚ ᱤᱱᱟᱹᱜ ᱫᱚ ᱵᱟᱭ ᱫᱟᱜ ᱠᱟᱫᱟ ᱵᱟᱝ᱾
ᱵᱟ ᱵᱟ ᱮᱠᱟᱞ ᱜᱮ ᱚᱱᱠᱟ ᱫᱚ ᱵᱟᱭ ᱫᱟᱜ ᱠᱟᱫᱟᱭ ᱦᱟᱸᱜ᱾ ᱟᱨ ᱛᱤᱦᱤᱧ ᱫᱚ ᱪᱮᱫ ᱠᱚᱯᱮ ᱩᱛᱩ ᱠᱮᱜᱼᱟ? ᱛᱤᱹᱱᱟᱜ ᱨᱮᱥᱤᱯᱤ ᱠᱚᱫᱚ?
ᱛᱤᱦᱤᱧ ᱫᱚ ᱩᱛᱩ ᱦᱩᱭ ᱞᱮᱱᱟ, ᱛᱤᱦᱤᱧ ᱫᱚ ᱨᱩᱴᱤ ᱛᱟᱦᱮᱸᱜ ᱠᱟᱱᱟ ᱛᱟᱯᱚᱨᱮ ᱛᱟᱦᱮᱸ ᱠᱟᱱᱟ ᱡᱤᱞ ᱵᱷᱟᱹᱡᱤ ᱛᱟᱦᱮᱸᱜ ᱠᱟᱱ, ᱟᱨ ᱯᱚᱴᱚᱞ ᱵᱷᱟᱹᱡᱤ ᱡᱤᱞ ᱢᱟᱱᱮ ᱡᱤᱞ ᱯᱮᱥᱟ ᱟᱨ ᱯᱳᱴᱳ ᱵᱷᱟᱹᱡᱤ᱾
ᱦᱩᱸᱻ ᱵᱮᱥ ᱱᱟᱯᱟᱭ ᱜᱮ᱾
ᱦᱳᱭ ᱱᱟ᱾ ᱟᱢ ᱫᱚ ᱛᱟᱞᱦᱮ ᱪᱮᱫ ᱨᱮᱥᱤᱯᱤᱢ ᱡᱚᱢ ᱠᱮᱫᱟ ᱛᱮᱦᱮᱧ ᱫᱚ?
ᱛᱤᱦᱤᱧ ᱫᱚ ᱛᱟᱦᱮ ᱠᱟᱱᱟ ᱫᱟᱹᱞ ᱩᱛᱩ ᱛᱟᱯᱚᱨ ᱡᱤᱞ ᱩᱛᱩ ᱛᱟᱦᱮᱸ ᱠᱟᱱᱟ᱾ ᱚᱱᱠᱟ ᱞᱮᱴᱚ ᱟᱠᱟᱨ ᱛᱮ ᱾
ᱟᱪᱪᱷᱟ᱾
ᱦᱳᱭ ᱚᱱᱟ ᱜᱮᱠᱚ ᱩᱛᱩ ᱠᱟᱜ ᱛᱟᱦᱮᱱᱟ ᱟᱨᱠᱤ ᱛᱮᱦᱮᱧ ᱫᱚ ᱚᱱᱟ ᱞᱮᱠᱟᱛᱮ ᱡᱚᱢ ᱦᱩᱭ ᱠᱟᱱ ᱛᱟᱦᱮᱱᱟ᱾
ᱟᱸᱻ ᱪᱮᱫ ᱥᱟᱶ ᱡᱚᱢ ᱦᱩᱭᱱᱟ ᱚᱱᱟ ᱫᱚ ᱮᱠᱷᱮᱱᱟᱜ ᱜᱮᱢ ᱡᱚᱢ ᱠᱮᱫᱟ ᱥᱮ ᱫᱟᱠ
ᱦᱳᱭ ᱚᱱᱟ ᱫᱚ ᱫᱟᱠᱟ ᱥᱟᱶ᱾
ᱚ ᱟᱪᱪᱷᱟ, ᱟᱪᱪᱷᱟ᱾
ᱞᱟᱦᱟ ᱛᱮ ᱡᱚᱢ ᱦᱩᱭ ᱠᱟᱱᱟ ᱫᱟᱹᱞ ᱩᱛᱩ ᱛᱟᱯᱚᱨᱮ ᱡᱤᱞ ᱩᱛᱩ ᱡᱤᱞ ᱫᱚ ᱚᱱᱟ ᱫᱚ ᱵᱷᱟᱡᱤ ᱞᱮᱠᱷᱟᱡ ᱠᱤ ᱦᱟᱸᱜ ᱱᱟᱥᱮ ᱱᱟᱜ ᱞᱮᱴᱚ ᱟᱨᱠᱤ ᱱᱚᱝᱠᱟ ᱨᱟᱥᱤ ᱫᱚ ᱵᱟᱝ ᱞᱮᱴᱚ ᱟᱠᱟᱨ ᱛᱮ᱾ ᱛᱟᱦᱮᱜ ᱠᱟᱱᱟ᱾
ᱦᱳ, ᱦᱳᱭ ᱱᱟᱯᱟᱭ ᱱᱟᱯᱟᱭ ᱮᱱᱠᱷᱟᱱ ᱫᱚ ᱛᱟᱞᱦᱮ ᱠᱷᱚᱵᱚᱨ ᱠᱚ ᱞᱟᱹᱭ ᱛᱟᱞᱟᱝ ᱢᱮ ᱟᱫᱚ ᱪᱮᱫ?
ᱠᱷᱚᱵᱚᱨ ᱫᱚ ᱜᱚᱝᱠᱮ ᱪᱮᱫ ᱱᱤᱭᱟᱹ ᱞᱟᱝ ᱠᱟᱛᱷᱟᱜ-ᱟ᱾ ᱠᱟᱛᱷᱟ ᱢᱟ ᱟᱭᱢᱟ ᱞᱮᱠᱟᱱᱟᱜ ᱠᱟᱛᱷᱟ ᱢᱟ ᱢᱮᱱᱟᱜ ᱜᱮ᱾ ᱟᱫᱚ ᱦᱟᱸᱜ ᱯᱚᱸᱭᱮᱴ ᱟᱠᱟᱨ ᱛᱮ ᱡᱩᱫᱤ ᱞᱟᱝ ᱞᱟᱹᱭᱟ᱾ ᱚᱝᱠᱟᱱᱟᱜ ᱠᱟᱛᱷᱟ ᱜᱮ ᱵᱟᱝ ᱫᱤᱥᱟᱹᱜ ᱠᱟᱱᱟ ᱟᱪᱪᱷᱟ᱾ ᱟᱪᱪᱷᱟ ᱜᱚᱝᱠᱮ ᱟᱨᱚ ᱠᱟᱹᱴᱤᱡ ᱞᱟᱹᱭ ᱵᱤᱱ ᱟᱯᱮ ᱥᱮᱫ ᱫᱚ ᱪᱮᱫ ᱞᱮᱠᱟᱱᱟᱜ ᱫᱟᱨᱮ ᱠᱚ ᱢᱩᱴᱷᱟᱹᱱ ᱠᱚ ᱧᱮᱞ ᱧᱟᱢᱚᱜᱼᱟ ᱟᱨᱠᱤ? ᱚᱱᱟ ᱤᱫᱤ ᱠᱟᱛᱮᱫ,
ᱟᱪᱪᱷᱟ ᱴᱷᱤᱠ ᱟᱹᱰᱤ ᱱᱟᱯᱟᱭ ᱢᱤᱫᱴᱮᱱ ᱠᱩᱠᱞᱤᱢ ᱫᱚᱦᱚ ᱠᱮᱫ ᱛᱟᱞᱟᱝᱼᱟ᱾ ᱥᱮᱱ ᱫᱚ ᱟᱫᱚ ᱛᱟᱞᱮ ᱟᱫᱚ ᱪᱮᱜ ᱤᱧ ᱢᱮᱱᱟ ᱢᱟᱱᱮ ᱫᱟᱨᱮ ᱠᱚᱢᱟ ᱫᱟᱨᱮ ᱱᱟᱹᱲᱤ ᱠᱚᱢᱟ ᱟᱹᱰᱤ ᱞᱮᱠᱟᱱᱟᱜ ᱜᱮ ᱢᱮᱱᱟᱜ ᱟᱠᱟᱜᱼᱟ᱾
ᱦᱩᱸ
ᱮᱸᱜ ᱟᱞᱮ ᱥᱮᱫ ᱢᱟᱦᱟᱸ ᱦᱟᱸᱜ ᱵᱤᱨ ᱵᱩᱨᱩ ᱫᱤᱥᱚᱢ ᱠᱟᱱᱟ᱾ ᱛᱚ ᱵᱤᱨ ᱨᱮᱦᱚᱸ ᱚᱱᱠᱟ ᱞᱮᱠᱟ ᱟᱭᱢᱟ ᱞᱮᱠᱟ ᱫᱟᱨᱮ ᱠᱚ ᱢᱮᱱᱟᱜ ᱟᱠᱟᱜᱼᱟ᱾ ᱟᱨ ᱮᱢᱱᱤ ᱡᱟᱦᱟᱸ ᱟᱛᱩ ᱫᱤᱥᱚᱢ ᱠᱚᱨᱮᱡ ᱡᱟᱦᱟᱸ ᱛᱟᱦᱮᱱᱟ ᱚᱱᱟ ᱩᱞ, ᱠᱷᱟᱱᱴᱟᱲ, ᱵᱟᱲᱮ, ᱦᱮᱥᱟᱜ ᱛᱟᱯᱚᱨᱮ ᱛᱟᱞᱮ ᱫᱟᱨᱮ᱾ ᱠᱷᱤᱡᱩᱨ ᱫᱟᱨᱮ, ᱢᱩᱨᱩᱫ ᱫᱟᱨᱮ ᱦᱮᱸ ᱥᱮ ᱛᱟᱨᱯᱚᱨᱮ ᱱᱚᱣᱟ ᱱᱟᱹᱲ ᱠᱮᱞ ᱫᱟᱨᱮ ᱠᱚ᱾ ᱛᱟᱯᱚᱨᱮ ᱱᱚᱣᱟ ᱱᱤᱢ ᱫᱟᱨᱮ ᱛᱟᱨᱯᱚᱨᱮ ᱟᱠᱟᱥᱯᱟᱱᱤ ᱫᱟᱨᱮ ᱱᱚᱜ-ᱚ ᱱᱚᱣᱟ ᱫᱟᱨᱮ ᱠᱚ ᱢᱮᱱᱟᱜ ᱟᱠᱟᱜᱼᱟ ᱪᱮᱜ ᱛᱟᱯᱚᱨᱮ ᱵᱤᱨ ᱨᱮᱫᱚ ᱦᱟᱸᱜ ᱦᱮᱱᱟᱜ-ᱟ ᱵᱤᱨᱫᱟᱹ ᱥᱟᱨᱡᱚᱢ ᱫᱟᱨᱮ ᱢᱮᱱᱟᱜᱼᱟ ᱛᱟᱨᱯᱚᱨᱮ, ᱚᱝᱠᱟ ᱞᱮᱠᱟ ᱦᱩᱭᱩᱜ ᱠᱟᱱᱟ᱾ ᱟᱭᱢᱟ ᱞᱮᱠᱟᱱ ᱫᱟᱨᱮ ᱦᱮᱱᱟᱜ ᱟᱠᱟᱜᱼᱟ ᱵᱤᱨ ᱨᱮᱫᱚ ᱛᱤᱨᱤᱞ, ᱛᱟᱨᱚᱵ᱾ ᱚᱱᱠᱟᱱ ᱡᱚ ᱫᱟᱨᱚᱵ ᱫᱟᱨᱮ ᱠᱚ ᱢᱮᱱᱟᱜ ᱟᱠᱟᱜᱼᱟ ᱦᱮᱸ ᱥᱮ ᱦᱚᱜ-ᱚ ᱱᱚᱣᱟᱠᱟ ᱟᱞᱮ ᱥᱮᱫ ᱛᱚᱦᱟᱨ ᱟᱯᱮ ᱥᱮᱱ ᱫᱚ ᱛᱟᱞᱦᱮ ᱪᱤᱜ ᱪᱮᱫ ᱠᱚ ᱫᱟᱨᱮ ᱠᱚ ᱢᱮᱱᱟᱜ ᱟᱠᱟᱜᱼᱟ?
ᱛᱚ ᱦᱟᱸᱜ ᱟᱸ, ᱫᱟᱨᱤ ᱧᱮᱞ ᱞᱮᱠᱟᱜ ᱛᱮᱠᱷᱟᱱ ᱫᱚ, ᱜ ᱟᱞᱮ ᱫᱚ ᱦᱟᱸᱜ ᱥᱟᱠᱟᱢ ᱧᱩᱨᱩᱜ ᱫᱟᱨᱤ ᱜᱤ ᱦᱟᱸᱜ ᱧᱮᱞᱚᱜ ᱜᱮᱭᱟ ᱱᱚᱛᱮ ᱫᱚ ᱥᱤᱡᱤᱱ ᱨᱮ᱾ ᱟᱨ ᱚᱝᱠᱟ ᱞᱮᱠᱟᱛᱮ ᱧᱮᱞ ᱞᱮᱠᱷᱟᱱ ᱫᱚ ᱱᱟᱱᱟᱦᱩᱱᱟᱹᱨ ᱫᱟᱨᱮ ᱠᱚ ᱢᱮᱱᱟᱜ ᱜᱮᱭᱟ ᱥᱟᱨᱡᱚᱢ ᱫᱟᱨᱮ ᱠᱷᱚᱱ ᱟᱨᱟᱢᱵᱷᱚ ᱠᱟᱛᱮᱫ᱾ ᱟᱸ-ᱟᱦ ᱱᱚᱛᱮ ᱟᱠᱟᱥᱢᱟᱹᱱᱤ, ᱮᱞᱮᱠᱤᱨᱤ, ᱯᱚᱴᱟᱹᱥ᱾ ᱛᱮᱨᱮᱞ ᱛᱟᱨᱚᱵ ᱱᱚᱝᱠᱟ ᱡᱩᱯᱩᱛᱩᱲᱩᱜ ᱫᱟᱨᱤ ᱠᱚ ᱧᱮᱞᱚᱜ ᱜᱮᱭᱟ ᱞᱟᱴᱟ ᱮᱢᱟᱱ ᱜᱟᱡᱟᱲ ᱠᱚ ᱟ ᱤᱱᱟᱹ ᱥᱟᱶᱛᱮ ᱟᱞᱮ ᱥᱮᱫ ᱫᱚ ᱦᱟᱸᱜ, ᱠᱷᱮᱛ ᱠᱚᱨᱮ ᱫᱚ ᱦᱟᱸᱜ ᱠᱷᱤᱡᱩᱨ ᱫᱟᱨᱤ ᱠᱚ ᱟᱹᱰᱤ ᱡᱟᱹᱥᱛᱤ ᱧᱮᱞᱚᱜ ᱜᱮᱭᱟ ᱠᱷᱮᱡᱩᱨ ᱛᱟᱯᱚᱨ, ᱮᱸ ᱢᱩᱨᱩᱫ ᱮᱢᱟᱱ ᱫᱟᱨᱤ ᱠᱩ ᱚᱱᱟ ᱠᱚ ᱧᱮᱞᱚᱜ ᱠᱟᱱᱟ᱾
ᱦᱟᱹᱭ ᱦᱟᱹᱭ ᱟᱫᱚ ᱱᱮᱜᱼᱮ ᱱᱮᱛᱟᱨ ᱦᱮᱸ ᱢᱟ ᱢᱮᱱ ᱢᱮ᱾
ᱦᱮᱸ ᱱᱤᱛᱚᱜ ᱫᱚ ᱦᱟᱸᱜ ᱞᱟᱝ ᱠᱟᱛᱷᱟᱜ ᱠᱟᱱᱟ ᱦᱟᱸᱜ, ᱱᱤᱛᱚᱜ ᱟᱜ ᱡᱚᱢᱟᱜ ᱟᱨ ᱥᱮᱫᱟᱭ ᱨᱮᱱᱟᱜ ᱡᱚᱢᱟᱜ ᱢᱩᱫᱽ ᱨᱮ ᱪᱮᱜᱼᱠᱟ ᱰᱤᱯᱷᱟᱨᱮᱱᱴ ᱠᱟᱹᱴᱤᱡ ᱞᱟᱹᱭ ᱛᱟᱞᱟᱝ ᱢᱮ? ᱞᱟᱦᱟ ᱛᱮᱫᱚ ᱚᱠᱟ ᱞᱮᱠᱟ ᱵᱷᱟᱵᱛᱮ ᱵᱚᱱ ᱛᱟᱦᱮᱱ ᱠᱟᱱ ᱛᱟᱦᱮᱸᱱᱟ ᱟᱨ ᱪᱤᱜ ᱠᱚᱵᱩᱱ ᱡᱚᱢᱮᱫ ᱛᱮᱱᱟᱝ ᱤᱱᱟᱹ ᱛᱟᱭᱚᱢ
ᱟᱪᱪᱷᱟ ᱟᱪᱪᱷᱟ᱾ ᱴᱷᱤᱠ ᱴᱷᱤᱠ ᱚᱱᱟ ᱢᱟ ᱮᱱᱠᱷᱟᱱ ᱟᱹᱰᱤ ᱱᱟᱯᱟᱭ ᱠᱟᱛᱷᱟ ᱠᱟᱱ ᱜᱮᱭᱟ ᱱᱚᱣᱟ ᱫᱚ᱾ ᱥᱟᱹᱨᱤᱜᱮ ᱯᱟᱹᱦᱤᱞ ᱫᱚ ᱟᱵᱚ ᱫᱚ ᱛᱟᱦᱮᱸᱜ ᱠᱟᱱᱟ ᱡᱟᱦᱟᱸᱭ ᱯᱟᱹᱦᱤᱞ ᱢᱟᱹᱱᱢᱤᱠᱚ ᱛᱟᱦᱮᱸᱜ ᱠᱟᱱᱟ ᱠᱩ ᱫᱚ ᱵᱟᱝᱢᱟ ᱠᱚ ᱢᱮᱱᱟ ᱡᱚᱛᱚᱠᱷᱚᱱ ᱯᱩᱭᱞᱩ ᱫᱚ, ᱩᱱᱠᱩ ᱫᱚ ᱚᱱᱟ ᱵᱤᱨ ᱨᱮᱱᱟᱜ ᱟᱲᱟᱜ ᱥᱟᱠᱟᱢ ᱡᱚᱢ ᱠᱟᱛ ᱛᱮᱜᱮ ᱠᱚ ᱛᱟᱦᱮᱱ ᱠᱟᱱ ᱛᱟᱦᱮᱸ-ᱟ ᱦᱮᱸ ᱥᱮ ᱚᱱᱠᱟ ᱞᱮᱠᱟ ᱩᱱᱠᱩ ᱫᱚ ᱤᱥᱤᱱ ᱫᱚ ᱵᱟᱠᱚ ᱵᱟᱲᱟᱭ ᱛᱟᱦᱮᱸᱫ ᱾ ᱥᱮ ᱚᱱᱠᱟ ᱞᱮᱠᱟ ᱡᱤᱞ ᱦᱚᱸ ᱵᱮᱨᱮᱞ ᱛᱮᱜᱮ ᱠᱚ ᱡᱚᱢᱮᱫ ᱛᱟᱦᱮᱸᱫ ᱾ ᱱᱤᱭᱟᱹ ᱛᱟᱭᱱᱚᱢ ᱡᱚᱠᱷᱚᱱ ᱥᱮᱸᱜᱮᱞ ᱡᱩᱞ ᱠᱚ ᱥᱮᱬᱟ ᱠᱮᱫᱟ ᱟᱫᱚ ᱨᱟᱯ ᱨᱟᱯᱟᱜ ᱨᱟᱯᱟᱜ ᱠᱟᱛᱮ ᱠᱚ ᱡᱚᱢᱮᱫ ᱛᱟᱦᱮᱸᱫ ᱨᱟᱯᱟᱜ ᱠᱟ ᱛᱮ ᱞᱟᱜ ᱠᱟᱛᱮ ᱦᱮᱸ ᱥᱮ ᱟᱫᱚ ᱢᱮᱱ ᱚᱠᱟ ᱞᱮᱠᱟ ᱢᱟᱱᱮ ᱵᱟᱹᱭ ᱵᱟᱹᱭ ᱛᱮ ᱟᱫᱚ ᱟᱹᱨᱩ ᱯᱷᱮᱨᱟᱣ ᱟᱹᱨᱩ ᱯᱷᱮᱨᱟᱣ ᱛᱮ ᱱᱚᱝᱠᱟ ᱦᱟᱸ ᱩᱛᱩ ᱠᱩ ᱪᱮᱫ ᱟᱨᱦᱚᱸ ᱩᱛᱩ ᱠᱚ ᱪᱮᱫ ᱠᱮᱫ-ᱟ ᱛᱟᱨᱯᱚᱨᱮ ᱱᱮᱛᱟᱨ ᱢᱟ ᱧᱮᱞᱚᱜ ᱠᱟᱱᱟ ᱟᱨ ᱟᱹᱰᱤ ᱞᱮᱠᱟᱱ ᱨᱮᱥᱤᱯ ᱯᱤ ᱠᱚ ᱵᱮᱱᱟᱣ ᱟᱠᱟᱫᱟ ᱫᱟᱠᱟ ᱛᱟᱯᱚᱨᱮ ᱩᱛᱩ᱾ ᱟᱱᱠᱟ ᱟᱹᱰᱤ ᱞᱮᱠᱟ ᱟᱹᱰᱤ ᱞᱮᱠᱟᱱᱟᱜ ᱩᱛᱩ᱾ ᱦᱮᱸ ᱥᱮ᱾ ᱱᱚᱝᱠᱟ ᱵᱟᱹᱭ ᱵᱟᱹᱭ ᱛᱮ ᱵᱟᱹᱭ ᱵᱟᱹᱭ ᱛᱮ ᱱᱤᱛ ᱢᱟ ᱟᱹᱰᱤ ᱴᱟᱜ ᱜᱮ ᱟᱹᱨᱩ ᱯᱷᱮᱨᱟᱣ ᱦᱮᱡ ᱟᱠᱟᱱᱟ ᱦᱳᱭ ᱥᱮ᱾ ᱱᱚᱭ ᱱᱚᱝᱠᱟ ᱜᱤ᱾ ᱦᱮᱸ ᱥᱮ ᱱᱚᱝᱠᱟ ᱜᱮᱛᱚ?
ᱦᱳᱭ ᱮᱠᱫᱚᱢ ᱥᱟᱹᱨᱤ ᱜᱮ ᱮᱸ ᱦᱮᱸ ᱡᱟᱦᱟᱸ ᱠᱚᱢ ᱞᱟᱹᱭ ᱠᱮᱜ-ᱟ ᱜᱚᱝᱠᱮ ᱟᱹᱰᱤ ᱡᱩᱛ᱾ ᱛᱷᱟᱛ ᱟᱱᱤᱢ ᱞᱟᱹᱭ ᱠᱮᱜ-ᱟ᱾ ᱟᱸ ᱢᱟᱲᱟᱝ ᱛᱮᱢᱟ ᱡᱟᱦᱟᱸ ᱛᱟᱦᱮᱸ ᱠᱟᱱᱟ ᱡᱟᱦᱟᱸ ᱫᱚ ᱩᱱ ᱚᱠᱛᱚ ᱫᱚ ᱵᱤᱨ ᱵᱩᱨᱩ ᱨᱮᱵᱚᱱ ᱛᱟᱦᱮᱱ ᱛᱟᱦᱮᱸ ᱥᱮ ᱵᱤᱨ ᱵᱩᱨᱩ ᱨᱮᱠᱚ ᱛᱟᱦᱮᱱ ᱠᱟᱱ ᱛᱟᱦᱮᱱᱟ᱾ ᱟᱸ ᱚᱱᱠᱟ ᱞᱮᱠᱟᱛᱮ ᱵᱤᱨ ᱨᱮᱱᱟᱜ ᱡᱚ ᱵᱤᱞᱤ ᱥᱟᱶᱛᱮ ᱵᱤᱨ ᱵᱩᱨᱩ ᱨᱮᱠᱚ ᱮᱱᱛᱮᱫ ᱫᱟᱨᱮ ᱠᱚᱨᱮ ᱜᱚᱝᱜᱚᱨ ᱠᱚᱨᱮ ᱛᱚ ᱱᱚᱣᱟ ᱠᱚ ᱡᱚᱢ ᱞᱮᱫᱟ ᱯᱳᱭᱞᱳ ᱫᱚ ᱦᱟᱸᱜ᱾ ᱱᱚᱣᱟ ᱜᱮ ᱯᱳᱭᱞᱳ ᱡᱚᱢ ᱞᱮᱠᱟ ᱛᱮᱫᱚ ᱵᱤᱨ ᱵᱩᱨᱩ ᱨᱮᱱᱟᱜ ᱟᱨ ᱵᱮᱨᱮᱞ ᱡᱤᱞ ᱠᱚ ᱡᱚᱢ ᱛᱟᱦᱮᱸᱫ᱾ ᱛᱚ ᱫᱤᱱ ᱯᱚᱨ ᱫᱤᱱ ᱟᱸ ᱡᱚᱠᱷᱚᱱ ᱯᱚᱨᱤᱵᱚᱨᱛᱚᱱ ᱥᱟᱶ ᱥᱟᱶᱛᱮ ᱡᱚᱠᱷᱚᱱ ᱵᱤᱨ ᱠᱚᱨᱮᱱᱟᱜ ᱦᱮᱸ ᱟᱫᱚ ᱚᱱᱟ ᱫᱟᱨᱮ ᱠᱚ ᱵᱟᱝ ᱛᱟᱦᱮᱸ ᱠᱟᱱᱟ ᱨᱚᱦᱚᱲ ᱫᱟᱨᱮ ᱠᱚ᱾ ᱟᱫᱚ ᱦᱟᱸᱜ ᱜᱷᱟᱥᱟᱣ ᱠᱟᱛᱮᱜ ᱡᱟᱦᱟᱸ ᱫᱟᱵᱟᱱᱚᱞ ᱵᱚᱱ ᱢᱮᱛᱟᱜ ᱠᱟᱱᱟ ᱟ ᱱᱚᱣᱟ ᱥᱤᱨᱡᱟᱹᱣ ᱞᱮᱱᱟ᱾ ᱡᱟᱦᱟᱸ ᱠᱷᱟᱹᱛᱤᱨ ᱛᱮ ᱵᱤᱨ ᱵᱩᱨᱩ ᱫᱟᱨᱮ ᱠᱚ ᱟᱹᱰᱤ ᱜᱮ ᱥᱮᱸᱜᱮᱞ ᱛᱮ ᱨᱟᱯᱟᱜ ᱞᱮᱱᱟ ᱱᱚᱣᱟ ᱨᱮ ᱠᱤᱪᱷᱩ ᱡᱤᱭᱟᱹᱞᱤ ᱠᱩ ᱦᱚᱠᱚ ᱨᱟᱯᱟᱜ ᱜᱚᱡ ᱞᱮᱱᱟ᱾ ᱟᱫᱚ ᱩᱱ ᱚᱠᱛᱚ ᱠᱚ ᱞᱚᱠᱠᱷᱚ ᱞᱮᱜ-ᱟ ᱩᱸ ᱡᱮ ᱦᱮᱸ ᱚᱱᱟ ᱡᱚ ᱵᱤᱞᱤ ᱡᱚᱢ ᱪᱷᱟᱰᱟ ᱥᱮ ᱵᱮᱨᱮᱞ ᱡᱤᱞ ᱡᱚᱢ ᱪᱷᱟᱰᱟ ᱦᱚᱸ ᱡᱟᱦᱟᱸ ᱨᱟᱯᱟᱜ ᱠᱟᱛᱮᱫ ᱡᱟᱦᱟᱸ ᱡᱤᱞ ᱚᱵᱟ ᱴᱮᱥᱴ ᱞᱮᱜ-ᱟ ᱠᱚ ᱟᱹᱰᱤ ᱜᱮ ᱥᱤᱵᱤᱞ ᱜᱮᱭᱟ᱾ ᱟᱨ ᱩᱱ ᱠᱷᱚᱱᱟᱜ ᱜᱮ ᱦᱟᱸᱜ ᱨᱟᱯᱟᱜ ᱡᱤᱞ ᱫᱚᱠᱚ ᱟᱨᱚᱢᱵᱚ ᱞᱮᱫᱟ ᱟᱨᱠᱤ᱾ ᱟᱨ ᱤᱱᱟᱹ ᱥᱟᱣᱛᱮ ᱦᱮᱸ᱾ ᱟᱫᱚ ᱦᱟᱸᱜ ᱤᱱᱟᱹ ᱥᱟᱶᱛᱮ ᱜᱚᱝᱠᱮ ᱦᱟᱸᱜ ᱟᱸ ᱡᱟᱦᱟᱸ ᱠᱚᱨᱮ ᱠᱚ ᱟᱸ ᱡᱟᱨ ᱣᱮᱱᱟ ᱟᱨᱠᱤ ᱢᱤᱫᱴᱷᱮᱡ᱾ ᱮᱸ ᱥᱛᱷᱟᱭᱤ ᱵᱷᱟᱵᱛᱮ ᱱᱟᱹᱭ ᱟᱲᱮ ᱥᱩᱨ ᱥᱩᱯᱩᱨ ᱠᱚᱨᱮ᱾ ᱛᱚᱠᱷᱚᱱ ᱫᱚᱠᱚ ᱪᱟᱥᱮᱫ ᱛᱟᱦᱮᱱᱟ ᱟᱨᱠᱤ ᱚᱱᱟ ᱫᱟᱹᱞ ᱡᱟᱹᱛᱤᱭᱚ ᱚᱱᱟ ᱵᱟᱡᱽᱲᱟ ᱡᱟᱹᱛᱤᱭᱚ᱾ ᱡᱚᱱᱰᱨᱟ ᱮᱢᱟᱱ ᱠᱚ, ᱟᱨᱠᱤ ᱱᱚᱝᱠᱟ ᱠᱟᱛᱮᱫ ᱦᱟᱸᱜ ᱟᱨ ᱱᱤᱭᱟᱹ ᱪᱷᱟᱲᱟ ᱯᱚᱨᱤᱵᱚᱨᱛᱚᱱ ᱧᱮᱞᱚᱜ ᱠᱟᱱᱟ ᱟᱨᱠᱤ ᱦᱟᱸᱜ ᱡᱚᱢ ᱧᱩ ᱨᱮᱱᱟᱜ᱾ ᱟᱨ ᱤᱱᱟᱹ ᱥᱟᱶᱛᱮ ᱱᱤᱛᱚᱜ ᱢᱟ ᱦᱟᱸᱜ ᱟᱸ ᱱᱟᱱᱟ ᱦᱩᱱᱟᱨ ᱡᱚ ᱵᱤᱞᱤ ᱦᱮᱸ ᱱᱤᱛᱚᱜ ᱵᱚᱱ ᱡᱚᱢ ᱜᱮᱭᱟ ᱟᱨᱠᱤ ᱥᱟᱣᱛᱮ ᱫᱟᱠᱟ ᱠᱚᱵᱚᱱ ᱡᱚᱢ ᱮᱫᱟ, ᱛᱟᱯᱚᱛᱮ ᱪᱟᱥ ᱵᱟᱥ ᱠᱟᱛᱮᱜ᱾ ᱢᱤᱫᱴᱟᱝ ᱥᱛᱷᱟᱭᱤ ᱵᱷᱟᱵᱛᱮ ᱛᱮᱦᱮ ᱭᱮᱱᱟᱵᱚᱱ ᱟᱨᱠᱤ᱾ ᱟᱭᱢᱟ ᱛᱟᱞᱟᱨᱮ ᱛᱟᱞᱟᱨᱮ ᱥᱟᱹᱜᱟᱹᱭ ᱢᱤᱫᱴᱟᱝ ᱛᱮᱦᱮ ᱛᱮᱭᱟᱨᱮᱱ ᱛᱟᱵᱚᱱᱟ᱾ ᱱᱚᱝᱠᱟ ᱛᱟᱞᱟᱛᱮ ᱢᱤᱫᱴᱟᱝ ᱡᱚᱢ ᱧᱩ ᱨᱮᱱᱟᱜ ᱢᱤᱫᱴᱟᱝ ᱵᱚᱫᱚᱞ ᱧᱮᱞᱚᱜ ᱠᱟᱱᱟ ᱜᱚᱝᱠᱮ᱾
ᱦᱳᱭ ᱦᱳᱭ ᱟᱹᱰᱤ ᱡᱚᱛᱷᱟᱛ ᱠᱟᱛᱷᱟᱢ ᱞᱟᱹᱭ ᱠᱮᱫ ᱛᱟᱞᱟᱝᱟ᱾ ᱚᱱᱟ ᱫᱚ ᱥᱟᱹᱨᱤᱜᱮ ᱟᱸ ᱚᱱᱠᱟ ᱞᱮᱠᱟ ᱜᱮ ᱦᱩᱭ ᱞᱮᱱᱟ᱾ ᱯᱟᱹᱦᱤᱞ ᱢᱟ ᱮᱱᱠᱷᱟᱱ ᱚᱱᱮ ᱤᱱᱠᱟᱹ ᱠᱟᱛᱮᱜ ᱜᱮ ᱦᱩᱭᱩᱜ ᱠᱟᱱᱟ ᱥᱮᱬᱟ ᱞᱮᱫᱟ ᱠᱚ ᱢᱟᱹᱱᱢᱤ ᱠᱚ᱾ ᱠᱟᱱ ᱯᱟᱹᱦᱤᱞ ᱫᱚ ᱮᱱᱠᱟ ᱞᱮᱠᱟ ᱥᱮᱸᱫᱽᱨᱟ ᱠᱟᱛᱮᱜ ᱵᱮᱨᱮᱞ ᱛᱮᱜᱮ ᱡᱤᱞ ᱠᱚ ᱡᱚᱢ ᱛᱟᱦᱮᱸᱱᱟ ᱵᱟᱝ᱾ ᱛᱟᱯᱚᱨᱮ ᱦᱩᱭᱩᱜ ᱠᱟᱱᱟ ᱩᱱ ᱫᱚ ᱪᱟᱥ ᱠᱟᱹᱢᱤ ᱠᱚᱦᱚᱸ ᱵᱟᱠᱚ ᱵᱟᱲᱟᱭ ᱛᱟᱦᱮᱸᱫ ᱾ ᱦᱮᱸ ᱥᱮ? ᱚᱱᱟ ᱵᱤᱨ ᱨᱮᱱᱟᱜ ᱡᱟᱦᱟᱸ ᱟᱲᱟᱜ ᱥᱟᱠᱟᱢ ᱨᱮᱦᱮᱫ ᱠᱚ ᱱᱚᱣᱟ ᱠᱚ ᱡᱚᱢ ᱠᱟᱛᱮᱫ ᱜᱮᱠᱚ ᱛᱟᱦᱮᱱ ᱠᱟᱱ ᱛᱟᱦᱮᱸᱫ ᱾ ᱱᱮᱛᱟᱨ ᱫᱚ ᱧᱮᱞᱚᱜ ᱠᱟᱱᱟ ᱪᱟᱥ ᱠᱟᱹᱢᱤ ᱠᱚᱠᱚ ᱥᱮᱬᱟᱣ ᱟᱠᱟᱫᱟ ᱾ ᱩᱱ ᱚᱠᱛᱚ ᱫᱚ ᱱᱚᱝᱠᱟ ᱡᱟᱦᱟᱸ ᱞᱮᱠᱟ ᱫᱟᱠᱟ ᱵᱚᱱ ᱡᱚᱢ ᱛᱟᱦᱮᱸᱫ ᱚᱱᱟ ᱫᱟᱠᱟ ᱫᱚ ᱵᱟᱝ ᱠᱚ ᱡᱚᱢ ᱛᱟᱦᱮᱸᱫ ᱾ ᱱᱤᱛ ᱫᱟᱠᱟ ᱥᱟᱶᱛᱮ ᱟᱭᱢᱟ ᱞᱮᱠᱟᱱ ᱥᱚᱵᱡᱤ ᱠᱚ ᱠᱚ ᱪᱟᱥ ᱫᱟ ᱾ ᱥᱮ ᱵᱚᱱ ᱪᱟᱥ ᱫᱟ ᱾ ᱚᱱᱟ ᱠᱚᱵᱚᱱ ᱡᱚᱢ ᱮᱫᱟ ᱾ ᱛᱟᱯᱚᱨᱮ ᱡᱚ-ᱵᱤᱞᱤ ᱠᱚᱦᱚᱸ ᱵᱚᱱ ᱪᱟᱥ ᱮᱫᱟ ᱾ ᱢᱮᱱᱠᱷᱟᱱ ᱯᱟᱹᱦᱤᱞ ᱫᱚ ᱚᱱᱠᱟ ᱞᱮᱠᱟ ᱪᱟᱥ ᱫᱚ ᱵᱟᱠᱚ ᱵᱟᱲᱟᱭ ᱠᱟᱱ ᱛᱟᱦᱮᱱᱟ ᱾ᱩᱱᱫᱚ ᱪᱮᱫ ᱵᱤᱨ ᱵᱩᱨᱩ ᱨᱮ ᱡᱟᱦᱟᱸ ᱜᱮ ᱡᱚᱜᱼᱟ ᱾ ᱡᱟᱦᱟᱸ ᱜᱮ ᱚᱱᱠᱟ ᱡᱚᱢ ᱠᱟᱛᱮᱫ ᱥᱤᱵᱤᱞ ᱠᱚᱣᱟ ᱚᱱᱟ ᱠᱚᱜᱮ ᱠᱚ ᱡᱚᱢ ᱛᱟᱦᱮᱫ ᱾ ᱟᱫᱚ ᱚᱱᱠᱟ ᱚᱱᱠᱟᱛᱮ ᱚᱱᱮ ᱡᱚᱠᱷᱚᱱ ᱠᱚ ᱵᱩᱡᱷ ᱠᱮᱫᱟ ᱡᱮ ᱱᱚᱣᱟ ᱱᱚᱣᱟ ᱫᱚ ᱡᱚᱢ ᱜᱟᱱᱚᱜᱼᱟ ᱤᱱᱟᱹ ᱛᱟᱭᱱᱚᱢ ᱫᱚ ᱛᱚ ᱚᱱᱟ ᱨᱮᱱᱟᱜ ᱪᱟᱥ ᱚᱱᱟ ᱫᱟᱨᱮ ᱨᱚᱦᱚᱭ ᱠᱚ ᱞᱟᱜᱟᱣ ᱮᱱᱟ ᱟᱨ ᱱᱚᱣᱟ ᱥᱚᱵᱡᱤ ᱠᱚ ᱪᱟᱥ ᱠᱚ ᱮᱦᱚᱵ ᱠᱮᱫᱟ ᱟᱨ ᱚᱱᱟ ᱠᱚ ᱟᱛᱮᱫ ᱱᱤᱛᱚᱜ ᱫᱚ ᱵᱟᱹᱱᱤᱡᱽ ᱵᱮᱯᱟᱨ ᱦᱚᱸ ᱪᱟᱞᱟᱜ ᱠᱟᱱᱟ ᱧᱮᱞᱚᱜ ᱠᱟᱱᱟ ᱚᱱᱟ ᱠᱚ ᱠᱤᱨᱤᱧ ᱟᱠᱷᱨᱤᱧ ᱠᱟᱛᱮᱫ ᱛᱮ ᱦᱮᱸ ᱥᱮ ᱠᱟᱹᱣᱰᱤ ᱟᱨᱡᱟᱣ ᱦᱚᱸ ᱦᱩᱭᱩᱜ ᱠᱟᱱᱟ ᱾ ᱛᱚ ᱱᱚᱜᱼᱚ ᱱᱚᱝᱠᱟ ᱵᱟᱹᱭ ᱵᱟᱹᱭᱛᱮ ᱵᱟᱹᱭ ᱵᱟᱹᱭᱛᱮ ᱟᱹᱨᱩ ᱯᱷᱮᱨᱟᱣ ᱦᱮᱡ ᱟᱹᱜᱩᱣᱟᱠᱟᱱ
ᱮᱠᱫᱚᱢ ᱥᱟᱹᱨᱤ ᱜᱮ ᱜᱚᱢᱠᱮ ᱾ ᱟᱹᱰᱤ ᱡᱚᱛᱷᱟᱛ ᱜᱮᱵᱮᱱ ᱞᱟᱹᱭ ᱠᱮᱫᱼᱟ ᱟᱹᱰᱤ ᱟᱹᱰᱤ ᱥᱟᱨᱦᱟᱣ ᱾ ᱡᱮ ᱧᱮᱞ ᱠᱟᱱᱟ ᱡᱮ ᱮᱥᱛᱟᱭ ᱵᱷᱟᱵᱛᱮ ᱛᱟᱦᱮᱱ ᱢᱟ ᱛᱟᱦᱮᱱ ᱢᱮᱱᱠᱷᱟᱱ ᱫᱤᱱᱟᱹᱢ ᱫᱤᱱ ᱡᱟᱦᱟᱸ ᱫᱚ ᱢᱟᱹᱱᱢᱤ ᱠᱚᱣᱟᱜ ᱪᱤᱱᱛᱟᱹ ᱵᱷᱟᱵᱽᱱᱟ ᱫᱚ ᱵᱚᱫᱚᱞ ᱪᱟᱞᱟᱜ ᱠᱟᱱᱟ ᱟᱨᱠᱤ ᱾ ᱵᱚᱫᱚᱞ ᱵᱚᱫᱚᱞ ᱛᱮ ᱡᱮᱚᱱ ᱵᱮᱱ ᱞᱟᱹᱭ ᱡᱟᱦᱟᱸ ᱵᱟᱹᱱᱤᱡᱽ ᱵᱮᱯᱟᱨ ᱪᱟᱞᱟᱣᱱᱟ ᱠᱚᱞ ᱠᱟᱨᱠᱷᱟᱱᱟ ᱛᱮᱭᱟᱨ ᱮᱱᱟ ᱟᱫᱚ ᱡᱟᱦᱟᱸ ᱠᱚᱵᱚᱱ ᱪᱟᱥ ᱟᱠᱟᱫᱼᱟ ᱟᱨᱠᱤ ᱚᱱᱠᱟ ᱫᱟᱹᱞ ᱡᱟᱹᱛᱤᱭᱚ ᱥᱮ ᱜᱩᱦᱩᱢ ᱠᱚ ᱚᱱᱟ ᱠᱷᱚᱱᱟᱜ ᱦᱚᱸ ᱱᱟᱱᱟ ᱦᱩᱱᱟᱹᱨ ᱚᱱᱟ ᱡᱟᱦᱟᱸ ᱠᱟᱹᱨᱠᱷᱟᱱᱟ ᱠᱚᱨᱮ ᱡᱟᱦᱟ ᱚᱱᱠᱟᱱᱟᱜ ᱵᱮᱱᱟᱜ ᱠᱟᱱᱟ ᱵᱤᱥᱠᱩᱴ ᱠᱚ ᱠᱚ ᱵᱮᱱᱟᱜ ᱠᱟᱱᱟ ᱱᱚᱣᱟ ᱠᱚ ᱢᱟᱱᱮ ᱟᱭᱢᱟ ᱞᱮᱠᱟᱱ ᱵᱟᱡᱟᱨ ᱛᱮᱭᱟᱨ ᱮᱱᱟ ᱟᱨᱠᱤ ᱟᱫᱚ ᱵᱟᱡᱟᱨ ᱨᱮ ᱱᱟᱱᱟ ᱦᱩᱱᱟᱹᱨ ᱡᱚᱢᱟᱜᱼᱟ ᱥᱤᱨᱡᱟᱹᱣ ᱮᱱᱟ ᱟᱨᱠᱤ ᱱᱚᱝᱠᱟ ᱛᱟᱞᱟᱛᱮ ᱾ ᱱᱚᱝᱠᱟ ᱠᱟᱛᱮᱫ ᱧᱮᱞᱚᱜ ᱠᱟᱱᱟ ᱱᱚᱝᱠᱟ ᱠᱟᱛᱮ ᱵᱚᱫᱚᱞ ᱫᱚ ᱧᱮᱞ ᱟᱠᱟᱱᱟ ᱟᱨᱠᱤ ᱾ ᱡᱚᱢᱟᱜ ᱠᱚᱨᱮᱱᱟᱜ ᱦᱮᱣᱟ ᱠᱚᱫᱚ ᱟᱨᱠᱤ ᱾
ᱮᱠᱫᱚᱢ ᱮᱠᱫᱚᱢ ᱾
ᱟᱪᱪᱷᱟ ᱜᱚᱢᱠᱮ ᱚᱱᱠᱟ ᱵᱟᱵᱛᱤᱧ ᱠᱩᱞᱤ ᱢᱮᱭᱟ ᱦᱟᱸᱜ ᱟᱫᱚ ᱦᱟᱸᱜ ᱟᱢᱟᱜ ᱜᱮ ᱦᱟᱸᱜ ᱡᱚᱢ ᱨᱮᱱᱟᱜ ᱫᱚ ᱪᱮᱫ ᱠᱚᱢ ᱠᱩᱥᱤᱭᱟᱜᱼᱟ? ᱟᱨᱠᱤ ᱡᱚᱢ ᱞᱮᱠᱟ ᱛᱮᱫᱚ ᱟᱨᱠᱤ
ᱛᱚ ᱚᱱᱠᱟ ᱞᱮᱠᱟᱛᱮ ᱡᱚᱢ ᱦᱚᱸ ᱮᱢ ᱢᱮᱱᱠᱷᱟᱱ ᱫᱚ ᱟᱹᱰᱤ ᱜᱟᱱ ᱜᱮ ᱚᱱᱠᱟ ᱢᱮᱱᱟᱜ ᱟᱠᱟ-ᱟ ᱾ ᱯᱩᱭᱞᱩ ᱛᱮᱫᱚᱧ ᱢᱮᱱᱟ ᱤᱧ ᱫᱚ ᱫᱟᱠᱟ ᱡᱚᱢ ᱢᱟᱱᱮ ᱢᱟᱱᱮ ᱤᱧ ᱫᱚ ᱫᱤᱱ ᱜᱮ ᱡᱩᱫᱤ ᱚᱱᱠᱟ ᱞᱮᱠᱟ ᱢᱤᱫ ᱫᱷᱟᱣ ᱫᱟᱠᱟ ᱵᱟᱹᱧ ᱡᱚᱢᱟ ᱮᱱ ᱠᱷᱟᱱ ᱫᱚ ᱱᱟᱯᱟᱭ ᱫᱚ ᱵᱟᱹᱧ ᱟᱹᱭ ᱮᱴᱟᱜ ᱟᱭᱢᱟ ᱞᱮᱠᱟᱱ ᱡᱚᱢᱟᱜ ᱠᱚ ᱢᱮᱱᱟᱜ ᱟᱠᱟᱫ-ᱟ ᱾ ᱡᱟᱦᱟᱱᱟᱜ ᱡᱚᱢᱟᱜ ᱜᱮ ᱡᱚᱢ ᱠᱟᱛᱮ ᱨᱮᱦᱚᱸ ᱢᱮᱱᱠᱷᱟᱱ ᱫᱟᱠᱟ ᱡᱩᱫᱤ ᱢᱤᱫ ᱫᱷᱟᱣ ᱵᱟᱹᱧ ᱡᱚᱢᱟ, ᱮᱱᱠᱷᱟᱱ ᱫᱚ ᱵᱷᱟᱞᱤ ᱫᱚ ᱵᱟᱝ ᱵᱩᱡᱷᱟᱹᱜᱼᱟ ᱾ ᱦᱮᱸᱥᱮ? ᱪᱮᱫᱟᱜ ᱵᱟᱝ ᱫᱟᱠᱟ ᱫᱚ ᱦᱩᱰᱤᱧ ᱠᱷᱚᱱ ᱜᱮ ᱚᱱᱠᱟ ᱡᱚᱢ ᱯᱟᱹᱨᱠᱟᱹᱣ ᱢᱮᱱᱠᱷᱟᱱ ᱮᱴᱟᱜ ᱮᱴᱟᱜ ᱦᱟᱸᱜ ᱢᱟ ᱟᱹᱰᱤ ᱥᱤᱵᱤᱞ ᱥᱤᱵᱤᱞ ᱡᱚᱢᱟᱜ ᱢᱮᱱᱟᱜ ᱟᱠᱟᱫ-ᱟ ᱦᱮᱸᱥᱮ᱾ ᱞᱮᱠᱟ ᱠᱩᱥᱤ ᱫᱚᱧ ᱠᱩᱥᱤᱭᱟᱜ ᱜᱮᱭᱟ ᱫᱟᱠᱟᱧ ᱠᱩᱥᱤᱭᱟᱜ-ᱟ ᱨᱩᱴᱤᱧ ᱠᱩᱥᱤᱭᱟᱜ-ᱟ᱾ ᱦᱩᱭᱩᱜ ᱠᱟᱱᱟ ᱟᱨᱚ ᱵᱤᱨᱭᱟᱱᱤ ᱠᱚ ᱢᱮᱱᱟᱜ ᱟᱠᱟᱜ-ᱟ, ᱢᱮᱱᱠᱷᱟᱱ ᱜᱚᱢᱠᱮ ᱚᱱᱟ ᱟᱸ ᱢᱳᱢᱳ ᱡᱟᱦᱟᱸ ᱠᱚ ᱢᱮᱛᱟᱜ ᱠᱟᱱᱟ ᱱᱚᱣᱟ ᱫᱚ ᱮᱠᱟᱞ ᱵᱟᱹᱧ ᱠᱩᱥᱤᱭᱟᱜ-ᱟ, ᱚᱱᱟ ᱡᱚᱢ ᱞᱮᱠᱷᱟᱱ ᱤᱧ ᱫᱚ ᱦᱮᱸ ᱩᱞᱟᱹ ᱜᱮ ᱛᱩᱫᱩᱜ ᱛᱤᱧᱟᱹ, ᱩᱸ ᱪᱮᱜ ᱪᱤᱠᱟᱹ ᱛᱮ ᱚᱱᱮ ᱚᱱᱟ ᱫᱚ᱾ ᱫᱚ ᱡᱚᱢ ᱦᱩᱭ ᱞᱮᱱᱟ ᱟᱫᱚ ᱚᱱᱟ ᱡᱚᱢ ᱨᱮᱜᱮ ᱢᱟᱱᱮ ᱪᱮᱫ ᱪᱚᱜ ᱢᱟᱱᱮ ᱢᱤᱫᱴᱮᱱ ᱢᱚᱱᱮ ᱨᱮ ᱟᱲᱤᱥ ᱦᱮᱡ ᱞᱮᱱᱟ ᱛᱚ ᱩᱱ ᱠᱷᱚᱱ ᱟᱫᱚ ᱚᱱᱟ ᱫᱚ ᱡᱚᱢ ᱜᱮ ᱵᱟᱝ ᱡᱚᱢᱚᱜ ᱛᱤᱧᱟ ᱱᱚᱜ ᱚᱱᱟ᱾ ᱱᱚᱠᱟ ᱜᱮᱥᱮᱜ᱾ ᱟᱢᱜᱮ ᱛᱟᱦᱚᱞᱮ ᱪᱮᱫ ᱠᱚ ᱡᱚᱢᱮᱢ ᱠᱩᱥᱤᱭᱟᱜ-ᱟ?
ᱦᱚᱭ ᱜᱚᱝᱠᱮ ᱤᱧ ᱦᱚᱸ ᱡᱚᱢ ᱞᱮᱠᱟ ᱛᱮᱫᱚ ᱦᱟᱸᱜ ᱫᱟᱠ ᱠᱟ ᱠᱚᱜᱮ ᱥᱟᱨᱯᱚᱨ ᱫᱟᱜ ᱢᱟᱹᱲᱤ, ᱟ
ᱱᱚᱣᱟ ᱠᱚᱜᱤᱧ ᱠᱩᱥᱤᱭᱟᱜ ᱜᱮᱭᱟ ᱤᱱᱟᱹ ᱥᱟᱶᱛᱮ ᱟᱭᱢᱟ ᱞᱮᱠᱟᱱᱟᱜ ᱡᱚᱢᱟᱜ ᱚᱲᱟᱜ ᱨᱮ ᱛᱮᱦᱮᱱ ᱠᱷᱟᱱ ᱫᱚ ᱡᱚᱢ ᱢᱟ ᱟᱹᱰᱤ ᱜᱮ ᱦᱩᱭᱩᱜ ᱛᱮᱦᱮᱸᱱ ᱾ ᱱᱚᱠᱟ ᱡᱤᱞ ᱦᱟᱠᱩᱧ ᱠᱩᱥᱤᱭᱟᱜ ᱛᱮᱦᱮᱱ ᱜᱮᱭᱟ ᱟᱨᱠᱤ ᱡᱤᱞ ᱦᱟᱹᱠᱩᱧ ᱡᱚᱢᱟ ᱾
ᱜᱚᱝᱠᱮ ᱤᱧ ᱢᱤᱫᱴᱮᱡ ᱠᱟᱛᱷᱟ ᱤᱧ ᱫᱚ ᱢᱟᱱᱮ ᱚᱱᱟ ᱡᱚᱱᱰᱨᱟ ᱫᱟᱜ ᱢᱟᱹᱲᱤ ᱫᱚᱢᱮᱧ ᱠᱩᱥᱤᱭᱟᱜ ᱛᱟᱦᱮᱸᱱ ᱢᱟᱱᱮ ᱥᱟᱹᱨᱤ ᱜᱮ ᱟᱹᱰᱤ ᱢᱚᱡᱽ ᱥᱤᱵᱤᱞᱟ ᱟᱢ ᱡᱚᱱᱰᱨᱟ ᱫᱟᱜ ᱢᱟᱹᱲᱤᱢ ᱡᱚᱢ ᱵᱟᱲᱟᱣ ᱠᱟᱫᱟ?
ᱵᱟᱝᱟ ᱜᱚᱝᱠᱮ ᱮᱠᱟᱞ ᱜᱮ ᱡᱚᱢ ᱵᱟᱝ ᱦᱩᱭ ᱠᱟᱱᱟ ᱡᱚᱱᱨᱰᱟ ᱫᱟᱜ ᱢᱟᱹᱲᱤ ᱫᱚ ᱾
ᱥᱟᱹᱭ ᱜᱮ ᱛᱟᱦᱚᱞᱮ ᱛᱚ ᱟᱢ ᱫᱚ ᱚᱱᱟ ᱨᱮᱱᱟᱜ ᱥᱤᱵᱤᱞ ᱜᱮᱛᱚ ᱵᱟᱢ ᱵᱩᱡᱷᱟᱹᱣᱟ ᱾
ᱦᱩᱭ ᱫᱟᱲᱮᱭᱟᱜ-ᱟ ᱜᱚᱝᱠᱮ ᱦᱟᱸᱜ ᱚᱱᱟ ᱡᱚᱢ ᱥᱤᱵᱤᱞ‌ ᱵᱹᱟᱧ ᱵᱟᱲᱟᱭᱟ ᱾
ᱦᱳᱭ ᱮᱱᱠᱷᱟᱱ ᱟᱯᱮ ᱥᱮᱫ ᱫᱚ ᱛᱟᱦᱚᱞᱮ ᱟᱸᱫ ᱚᱱᱠᱟ ᱞᱮᱠᱟ ᱡᱟᱹᱱᱤᱡ ᱵᱟᱠᱚ ᱪᱟᱥᱟ ᱥᱮ ᱡᱚᱱᱰᱨᱟ ᱛᱮ ᱰᱷᱤᱝᱠᱤ ᱠᱚᱛᱮ ᱵᱟᱠᱚ ᱞᱟᱹᱦᱩᱫ ᱵᱟᱲᱟᱭᱟ ᱾ ᱟᱯᱮ ᱥᱮᱜ ᱫᱚ
ᱦᱚᱭ ᱜᱚᱝᱠᱮ ᱦᱟᱸᱜ ᱟᱸ ᱰᱷᱤᱝᱠᱤ ᱫᱚ ᱦᱟᱸᱜ ᱟᱞᱮ ᱡᱟᱦᱟᱸ ᱫᱤᱥ ᱥᱚᱢ ᱛᱟᱦᱮᱸ ᱠᱟᱱᱟ ᱢᱟᱨᱮ ᱫᱤᱥᱚᱢ ᱡᱟᱦᱟᱸ ᱫᱚ ᱫᱟᱫᱩ ᱛᱟᱠᱚ ᱟᱜᱩ ᱞᱮᱫ ᱛᱚᱵᱮ ᱟᱫᱚ ᱩᱱᱠᱩᱣᱟᱜ ᱛᱮᱦᱮᱸ ᱠᱟᱱᱟ ᱟᱨᱠᱤ᱾ ᱚᱱᱟ ᱫᱚ ᱠᱩᱢᱚ ᱚ ᱠᱟᱛᱷᱟ ᱚᱱᱟ ᱡᱟᱭᱜᱟ ᱨᱮᱫᱚ ᱞᱟᱹᱭ ᱞᱮᱠᱷᱟᱱ ᱫᱚ ᱚᱝᱠᱟ ᱰᱷᱤᱝᱠᱤ ᱦᱚᱸ ᱛᱮᱦᱮᱸ ᱠᱟᱱ ᱛᱟᱞᱮᱭᱟ ᱰᱷᱤᱝᱠᱤ ᱦᱩᱲᱩᱝ ᱪᱟ ᱤᱭᱟᱹ ᱠᱟᱛᱮᱜ ᱡᱟᱦᱟᱸ ᱱᱟᱜ ᱜᱮᱞᱮ ᱵᱮᱱᱟᱣ ᱛᱟᱦᱮᱱᱟ ᱚᱱᱠᱟᱱ ᱯᱩᱡᱟᱹ ᱠᱚᱨᱮ ᱥᱮ ᱮᱸ ᱱᱚᱝᱠᱟ ᱱᱟᱜ ᱱᱤᱡᱮᱢ ᱯᱩᱡᱟᱹ ᱩᱪᱩᱭ ᱫᱟ ᱟᱨᱠᱤ ᱚᱱᱟ ᱪᱮᱛᱟᱱ